ᱦᱩᱸ ᱦᱮᱞᱳ᱾ ᱦᱮᱞᱳ ᱦᱮᱸ ᱜᱚᱢᱠᱮ᱾
ᱦᱮᱸ ᱜᱚᱝᱠᱮ ᱨᱚᱲ ᱛᱟᱞᱤᱧ
ᱚ ᱟᱪᱪᱷᱟ ᱟᱪᱪᱷᱟ ᱦᱤᱛᱳᱜ ᱫᱚ ᱟᱸᱡᱚᱢᱚᱜ ᱠᱟᱱᱟ ᱟᱨᱠᱤ, ᱯᱳᱭᱞᱳ ᱫᱚ ᱵᱟᱝ ᱟᱸᱡᱚᱢᱚᱜ ᱠᱟᱱ ᱛᱟᱦᱮᱸᱜ ᱦᱮᱸ ᱦᱮᱸ ᱦᱮᱸ ᱟᱸᱡᱚᱢᱚᱜ ᱠᱟᱱᱟ ᱦᱤᱛᱚᱜ ᱫᱚ ᱜᱚᱝᱠᱮ᱾
ᱟᱪᱪᱷᱟ ᱟᱪᱪᱷᱟ ᱟᱪᱪᱷᱟ ᱟᱪᱪᱷᱟ ᱜᱚᱝᱠᱮ ᱡᱚᱦᱟᱨ ᱜᱮ ᱡᱚᱦᱟᱨ ᱜᱮ᱾
ᱛᱟᱦᱚᱞᱮ ᱪᱮᱫ ᱞᱮᱠᱟ ᱢᱮᱱᱟᱜ ᱵᱤᱱ ᱦᱮᱸ ᱡᱚᱦᱟᱨ ᱜᱮ ᱪᱮᱫ ᱞᱮᱠᱟ ᱢᱮᱱᱟᱜ ᱵᱤᱱᱟ ᱜᱚᱝᱠᱮ?
ᱫᱟᱜ ᱡᱟᱹᱯᱩᱫ ᱨᱮ ᱱᱮᱛᱚ ᱱᱟᱯᱟᱭ ᱵᱟᱲᱟ ᱜᱮ ᱢᱮᱱᱟᱜ ᱞᱤᱧᱟᱹ ᱛᱚ, ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱟᱪᱪᱷᱟ ᱟᱪᱪᱷᱟ᱾ ᱟᱹᱞᱤᱧ ᱦᱚᱸ ᱱᱚᱝᱠᱟ ᱱᱤᱛᱚᱜ ᱫᱚ ᱵᱮᱥ ᱫᱷᱟᱨᱟ ᱜᱮ ᱢᱮᱱᱟᱜ ᱞᱤᱧᱟ ᱟᱨᱠᱤ ᱟᱫᱚ ᱱᱚᱝᱠᱟ ᱪᱟᱥ ᱠᱟᱹᱢᱤ ᱦᱮᱸ ᱟᱫᱚ ᱚᱱᱮ ᱟᱸ ᱵᱮᱥ ᱫᱚ ᱵᱮᱥ ᱫᱷᱟᱨᱟ ᱜᱮ ᱢᱮᱱᱟᱜ ᱞᱤᱧᱟᱹ ᱟᱫᱚ ᱪᱟᱥ ᱠᱟᱹᱢᱤᱴᱤ ᱨᱮ ᱠᱟᱹᱴᱤᱡ ᱞᱟᱸᱜᱟ ᱞᱟᱸᱜᱟ ᱵᱩᱡᱷᱟᱹᱜ ᱠᱟᱱᱟ ᱵᱩᱡᱷᱟᱹᱣ ᱫᱚ, ᱚ ᱥᱚ ᱫᱚᱜ ᱫᱟᱜ ᱠᱚᱨᱮ ᱞᱚᱦᱚᱫ ᱵᱟᱲᱟᱜ ᱦᱩᱭᱩᱜ ᱠᱟᱱᱟ ᱛᱚ ᱦᱮᱸ ᱦᱮᱸ᱾
ᱟᱪᱪᱷᱟ ᱱᱤᱭᱟᱹᱛᱮ ᱚᱱᱠᱟ ᱵᱩᱡᱷᱟᱹᱣ ᱫᱷᱟᱨᱟᱜ ᱜᱮᱭᱟ ᱛᱚ ᱚᱱᱟ ᱫᱟᱜ ᱡᱟᱹᱯᱩᱫ ᱨᱮ ᱠᱟᱹᱴᱤᱡ ᱞᱚᱦᱚᱫ ᱵᱟᱲᱟ ᱧᱚᱜ ᱞᱮᱱᱠᱷᱟᱱ ᱨᱮ ᱛᱟᱦᱮᱸᱱ ᱠᱷᱟᱱ ᱱᱤᱭᱟᱹᱛᱮ ᱞᱚᱫ ᱢᱟ ᱦᱩᱭᱩᱜ ᱦᱩᱭᱩᱜ ᱜᱮᱭᱟ ᱦᱮᱸᱥᱮ ᱢᱟ ᱦᱩᱭᱩᱜ ᱜᱮᱭᱟ ᱞᱚᱥᱚᱫ ᱠᱚᱨᱮ ᱦᱚᱸ᱾ ᱦᱮᱸ ᱮᱱᱠᱷᱟᱡ ᱜᱚᱝᱠᱮ ᱫᱟᱜ ᱡᱟᱹᱯᱩᱫ ᱠᱚᱫᱚ ᱚᱱᱛᱮ ᱛᱚᱵᱮ ᱟᱹᱰᱤ ᱡᱳᱨ ᱥᱩᱨ ᱠᱟᱱᱟ ᱯᱟᱞᱮ?
ᱦᱮᱸ ᱫᱟᱜ ᱡᱟᱹᱯᱩᱫ ᱠᱚᱫᱚ ᱱᱚᱸᱜᱼᱚᱭ ᱦᱳᱭ ᱫᱚ ᱦᱳᱭ ᱵᱟᱲᱟᱜ ᱠᱟᱱ ᱜᱮᱭᱟ ᱟᱨᱠᱤ ᱟᱫᱚ ᱵᱟᱹᱭᱦᱟᱹᱲ ᱠᱚᱨᱮ ᱫᱚ ᱵᱷᱟᱜᱤ ᱜᱮ ᱫᱟᱜ ᱠᱟᱱᱟ᱾ ᱟᱨ ᱱᱚᱣᱟ ᱪᱮᱛᱟᱱ ᱠᱚᱨᱮᱜ ᱫᱚ ᱟᱨᱠᱤ ᱫᱚᱢᱮ ᱫᱚ ᱟᱣᱨᱤ ᱫᱟᱜᱚᱜᱼᱟ, ᱟᱫᱚ ᱚᱱᱟ ᱦᱚᱛᱮᱡ ᱛᱮ ᱵᱟᱹᱭᱦᱟᱹᱲ ᱠᱚᱨᱮ ᱜᱮ ᱞᱟᱦᱟᱭ ᱦᱩᱭᱩᱜ ᱠᱟᱱᱟ ᱪᱟᱥ ᱠᱟᱹᱢᱤ ᱠᱚᱫᱚ, ᱟᱨ ᱪᱮᱛᱟᱱ ᱠᱚᱨᱮ ᱫᱚ ᱠᱟᱹᱴᱤᱡ ᱛᱟᱭᱱᱚᱢ ᱛᱮ ᱦᱩᱸ ᱦᱩᱸᱸ ᱛᱟᱦᱞᱮ ᱚᱱᱛᱮ ᱫᱚ ᱜᱚᱝᱠᱮ ᱪᱮᱫᱞᱠᱟ ᱦᱮᱸ ᱚᱱ ᱛᱮ ᱫᱚ ᱜᱚᱝᱠᱮ ᱛᱟᱦᱚᱞᱮ ᱪᱮᱫ ᱞᱮᱠᱟ ᱢᱟᱱᱮ?
ᱮᱱᱠᱷᱟᱱ ᱫᱚ ᱫᱟᱜ ᱡᱟᱹᱯᱩᱫ ᱠᱚᱫᱚ ᱱᱤᱭᱟᱹ ᱵᱟᱨᱥᱤᱧ ᱢᱟ ᱟᱹᱰᱤ ᱥᱚᱠᱛᱚ ᱜᱮ ᱱᱟᱦᱟᱸᱜ ᱞᱟᱹᱭ ᱞᱮᱠᱷᱟᱱ ᱫᱚᱢᱮ ᱜᱮᱦᱟᱜ ᱞᱟᱹᱭᱠᱷᱟᱡ ᱫᱚ ᱱᱟᱦᱟᱸᱜ ᱦᱟᱥᱟ
ᱮᱱᱠᱷᱟᱱ
ᱱᱚᱜᱼᱚᱭ ᱵᱟᱹᱫᱽ ᱠᱟᱹᱢᱤ ᱠᱚᱫᱚ ᱱᱟᱦᱟᱸᱜ ᱟᱹᱰᱤ ᱡᱳᱨ ᱜᱮ ᱞᱟᱦᱟ ᱠᱟᱱᱛᱟᱞᱮ ᱜᱮ ᱱᱟᱸᱜ ᱱᱚᱛᱮ ᱢᱟ ᱱᱟᱸᱜ ᱪᱟᱵᱟ ᱫᱚ ᱱᱟᱸᱜ ᱞᱮ ᱪᱟᱵᱟ ᱤᱫᱤ ᱜᱚᱫ ᱠᱟᱱᱟ ᱦᱟᱸᱜ᱾ ᱢᱚᱴᱟᱢᱩᱴᱤ ᱟᱹᱰᱤ ᱠᱚᱢ ᱫᱚ ᱢᱮᱱᱟᱜᱼᱟ ᱱᱟᱜ ᱜᱷᱩᱴᱩ ᱜᱩ ᱴᱩ ᱫᱟᱨᱟ‌ ᱦᱟᱱᱟᱜ ᱵᱟᱠᱷᱟᱱ ᱡᱚᱛ ᱜᱮ ᱱᱟᱦᱟᱜ ᱠᱚ ᱪᱟᱵᱟ ᱤᱫᱤᱜᱚᱫ ᱠᱟᱜᱼᱟ ᱪᱮᱫᱟᱜ ᱥᱮ ᱦᱚᱞᱟ ᱢᱟᱫᱷᱮᱨ ᱫᱚᱢᱮ ᱜᱮ ᱫᱟᱜ ᱟᱠᱟᱫᱟ ᱱᱚᱛᱮ ᱱᱟᱜ᱾
ᱟᱪᱪᱷᱟ ᱟᱪᱪᱷᱟ ᱦᱮᱸ ᱟᱫᱚ ᱜᱚᱢᱠᱮ ᱱᱚᱝᱠᱟ ᱥᱚᱢᱟᱱ ᱧᱚᱜ ᱜᱮᱛᱟ ᱯᱮᱭᱟ ᱠᱷᱮᱛ ᱠᱚᱫᱚ ᱥᱮ ᱱᱚᱝᱠᱟ ᱟᱞᱮ ᱞᱮᱠᱟ ᱵᱤᱨ ᱠᱚ ᱤᱭᱟᱹ ᱜᱷᱩᱴᱩ ᱠᱚᱨᱮᱫ ᱠᱷᱮᱛ ᱠᱚ ᱢᱮᱱᱟᱜ ᱛᱟᱯᱮᱭᱟ, ᱟᱫᱚ ᱦᱟᱱᱛᱮ ᱱᱟᱛᱮ ᱢᱤᱫ ᱫᱷᱟᱣ ᱵᱟᱨ ᱫᱷᱟᱣ ᱦᱟᱱᱛᱮ ᱱᱟᱜ ᱦᱟᱱᱛᱮ ᱫᱟᱜᱚᱜᱼᱟ ᱞᱟᱦᱟ ᱛᱟᱨᱯᱚᱨᱮ ᱱᱚᱛᱮ ᱫᱟᱜᱚᱜ ᱫᱟᱜ-ᱟ ᱞᱟᱦᱟ, ᱚᱱᱮ ᱚᱱᱠᱟ ᱪᱮᱫ ᱞᱮᱠᱟᱱ ᱜᱮ
ᱟᱫᱚ ᱟᱫᱚ ᱜᱚᱝᱠᱮ ᱟᱫᱚ ᱩᱱᱤᱜᱮ ᱦᱮᱸᱥᱮ ᱟᱫᱚ ᱱᱚᱛᱮ ᱢᱟ ᱵᱩᱨᱩ ᱫᱤᱥᱚᱢ ᱠᱟᱱᱟ ᱵᱩᱨᱩ ᱫᱤᱥᱚᱢᱟᱜ ᱦᱟᱞᱚᱛ ᱴᱟ ᱢᱟᱵᱚ ᱵᱟᱲᱟᱭ ᱠᱟᱜ ᱜᱮᱭᱟ ᱦᱟᱜᱸ ᱦᱮᱸᱥᱮ᱾ ᱦᱮᱸ ᱜᱚᱝᱠᱮ ᱚᱱᱟ ᱢᱟ ᱵᱟᱹᱫᱽ ᱠᱚᱢᱟ ᱦᱟᱸᱰᱮ ᱱᱟᱰᱮ ᱜᱮ ᱛᱟᱦᱮᱱᱟ ᱥᱮ ᱚᱠᱟ ᱠᱚᱫᱚ ᱫᱟᱜ ᱠᱚᱜ-ᱟ ᱚᱠᱟ ᱠᱚ ᱟᱫᱚ ᱵᱟᱝᱟ ᱦᱮᱸ ᱥᱮ ᱚᱱᱠᱟ ᱫᱷᱟᱨᱟ ᱜᱮ ᱱᱚᱛᱮ ᱫᱚ ᱢᱮᱱᱟᱜ ᱜᱮᱭᱟ ᱱᱟᱜ ᱦᱟᱱᱛᱮ ᱱᱟᱛᱮ ᱫᱷᱟᱨᱟ ᱜᱮ ᱢᱮᱱᱟᱜᱼᱟ᱾ ᱛᱚ ᱫᱟᱜ ᱠᱚᱫᱚ ᱱᱤᱱᱟᱜ ᱛᱚ ᱫᱟᱜ ᱟᱠᱟᱫᱟ ᱛᱚ ᱱᱚ-ᱚᱭ ᱛᱚ ᱯᱮᱨᱮᱡ ᱟᱠᱟᱫ ᱜᱮᱭᱟ ᱫᱟᱜ ᱠᱚᱫᱚ᱾ ᱢᱮᱱᱟᱜ ᱜᱮᱭᱟ ᱱᱟᱜ ᱵᱟᱹᱫᱽ ᱠᱚᱨᱮ ᱫᱚ ᱦᱮᱸ, ᱮᱱᱠᱷᱟᱡ ᱫᱚ ᱜᱚᱢᱠᱮ ᱚᱱᱛᱮ ᱫᱚ ᱞᱟᱹᱭᱵᱮᱱ ᱞᱟᱹᱭᱵᱮᱱ,
ᱥᱮᱫ ᱦᱚᱸ ᱱᱤᱝᱠᱟᱹ ᱢᱟᱱᱮ ᱵᱩᱨᱩ ᱫᱤᱥᱚᱢ ᱫᱚ ᱵᱩᱨᱩ ᱫᱤᱥᱚᱢ- ᱠᱟᱱ ᱜᱮᱭᱟ ᱟᱨᱠᱤ ᱱᱚᱝᱠᱟ ᱪᱚᱴᱯᱷᱮᱰ ᱠᱮᱰ ᱠᱷᱮᱛ ᱢᱮᱱᱟᱜ ᱛᱟᱞᱮᱭᱟ ᱟᱨ ᱟᱴᱮᱫ ᱟᱲᱮ ᱟᱲᱮ ᱠᱚᱦᱚᱸ ᱱᱚᱝᱠᱟ ᱢᱚᱴᱟ ᱢᱚᱴᱟ ᱜᱮ ᱢᱮᱱᱟᱜ ᱛᱟᱞᱮᱭᱟ, ᱛᱟᱞᱦᱮ ᱜᱚᱝᱠᱮ ᱵᱩᱨᱩ ᱫᱤᱥᱚᱢ ᱨᱮᱫᱚ ᱱᱤᱝᱠᱟᱹ ᱢᱮᱥᱤᱱ ᱠᱚᱛᱮ ᱫᱚ ᱥᱚᱵᱽ ᱥᱚᱢᱚᱭ ᱫᱚ ᱪᱟᱥ ᱫᱚ ᱵᱟᱝ ᱜᱟᱱᱚᱜᱼᱟ ᱛᱚ, ᱦᱮᱸ ᱥᱮ ᱵᱟᱝ
ᱵᱩᱨᱩ ᱫᱤᱥᱚᱢ ᱢᱟᱵᱚ ᱵᱟᱲᱟᱭ ᱜᱮᱭᱟ ᱥᱚᱵᱽ ᱥᱚᱢᱚᱭ ᱢᱟ ᱪᱟᱥ ᱢᱟ ᱵᱟᱭ ᱜᱟᱱᱚᱜᱼᱟ ᱛᱚ ᱱᱤᱜ ᱱᱤᱭᱟᱹᱜᱮ ᱫᱟᱜ ᱨᱮᱱᱟᱝ ᱢᱟ ᱪᱮᱛᱟᱱ ᱨᱮᱱᱟᱝ ᱵᱷᱚᱨᱥᱟ ᱜᱮ ᱥᱮ ᱫᱟᱜ ᱡᱟᱹᱲᱤ ᱠᱚᱢᱟ ᱛᱚ ᱚᱱᱠᱟ ᱚᱛ ᱨᱮᱱᱟᱝ ᱚᱛ ᱨᱮᱱᱟᱝ ᱠᱚᱢᱟ ᱟᱥᱟ ᱢᱟ ᱵᱟᱹᱱᱩᱜᱼᱟ ᱵᱩᱨᱩ ᱫᱤᱥᱚᱢ ᱦᱚᱲ ᱢᱟ ᱟᱨ ᱚᱠᱟᱨᱮ ᱫᱟᱜ ᱵᱚᱱ ᱧᱟᱢᱟ ᱱᱟᱜ ᱞᱟᱹᱭ ᱞᱮᱠᱷᱟᱡ ᱫᱚ᱾
ᱦᱳᱭ ᱦᱳᱭ᱾
ᱦᱮᱸ ᱱᱚᱱᱝᱠᱟ ᱵᱩᱨᱩ ᱡᱷᱟᱨᱱᱟ ᱠᱚ ᱚᱱᱟ ᱵᱟᱠᱚ ᱞᱟᱹᱭ ᱥᱮ ᱵᱩᱨᱩ ᱡᱷᱟᱨᱱᱟ ᱨᱮᱜᱮ ᱫᱟᱜ ᱡᱩᱫᱤ ᱛᱟᱸᱵᱩ ᱠᱚᱼᱟ ᱛᱚ ᱪᱟᱥ ᱜᱟᱱᱚᱜᱼᱟ ᱵᱟᱠᱷᱟᱱ ᱫᱚ ᱱᱟᱦᱟᱜ ᱵᱟᱝᱜᱮ ᱦᱟᱜ ᱮᱱᱠᱷᱟᱱ, ᱵᱟᱠᱷᱟᱡ ᱫᱚ ᱵᱟᱭ ᱜᱟᱱᱚᱜᱼᱟ ᱱᱚᱛᱮ ᱫᱚ ᱜᱚᱝᱠᱮ ᱦᱮᱸᱥᱮ᱾
ᱵᱤᱨ ᱵᱩᱨᱩ ᱠᱚᱨᱮ ᱱᱟᱜ ᱡᱚᱠᱷᱚᱱ ᱜᱮ ᱫᱟᱜ ᱡᱚᱠᱷᱚᱱ ᱵᱟᱝ ᱡᱷᱟᱨᱟᱜᱼᱟ ᱛᱟᱦᱚᱞᱮ ᱟᱫᱚ ᱮᱸ ᱵᱟᱝ ᱜᱟᱱᱚᱜᱼᱟ ᱟᱨᱠᱤ ᱚᱱᱟ ᱫᱚ ᱡᱚᱠᱷᱚᱱ ᱱᱤᱝᱠᱟᱹ ᱫᱷᱚᱨᱚᱱ ᱫᱤᱱ ᱦᱤᱡᱩᱜᱼᱟ ᱛᱟᱦᱚᱞᱮᱸ ᱚᱸᱰᱮ ᱫᱚ ᱟᱨᱚ ᱨᱚᱦᱚᱲᱚᱜᱼᱟ ᱟᱨᱠᱤ ᱾
ᱟᱨᱦᱚᱸ ᱨᱚᱦᱚᱲᱚᱜ ᱜᱮᱭᱟ ᱦᱮᱸ ᱜᱚᱝᱠᱮ᱾
ᱦᱳᱭ ᱦᱳᱭ᱾
ᱮᱱᱠᱟᱡ ᱱᱚᱛᱮ ᱚᱱᱟ ᱢᱤᱱᱤ ᱯᱟᱢᱯ ᱠᱚᱦᱚᱸ ᱵᱟᱹᱱᱩᱜ ᱟᱥᱮ ᱱᱚᱛᱮ ᱮᱱᱠᱷᱟᱡ ᱵᱩᱨᱩ ᱫᱤᱥᱚᱢ ᱢᱟ ᱵᱚ ᱵᱟᱲᱟᱭ ᱜᱮᱭᱟ ᱦᱮᱸ ᱥᱮᱨᱢᱟ ᱡᱟᱹᱲᱤ ᱫᱟᱜ ᱵᱟᱠᱷᱟᱱ ᱪᱟᱥ ᱜᱟᱱᱚᱜᱼᱟ ᱵᱟᱠᱷᱟᱱ ᱵᱟᱭ ᱜᱟᱱᱚᱜᱼᱟ ᱱᱚᱛᱮ ᱫᱚ᱾
ᱦᱮᱸ ᱦᱮᱸ ᱛᱟᱦᱚᱞᱮ ᱜᱚᱝᱠᱮ ᱱᱤᱝᱠᱟᱹ ᱟᱲᱮ ᱠᱚᱫᱚ ᱪᱮᱫ ᱞᱮᱠᱟ ᱢᱚᱴᱟ ᱢᱚᱴᱟ ᱜᱮᱯᱮ ᱛᱚᱞ ᱠᱟᱹᱣᱱᱤᱼᱟ ᱥᱮ ᱚᱱᱠᱟ ᱠᱟᱹᱴᱤᱡ ᱦᱚᱯᱚᱱᱧᱚᱜ ᱤᱭᱟᱹ ᱪᱷᱚᱯᱚ ᱪᱷᱟᱯᱚ ᱜᱮ ᱢᱮᱱᱟᱜ ᱛᱟᱯᱮᱭᱟ?
ᱱᱚᱛᱮ ᱫᱚ ᱜᱚᱝᱠᱮ ᱞᱟᱹᱭ ᱞᱮᱠᱷᱟᱡ ᱫᱚ ᱡᱩᱫᱤ ᱛᱤᱸᱜᱩ ᱱᱟᱵᱤᱱ ᱛᱤᱸᱜᱩ ᱛᱮᱦᱚᱸ ᱵᱤᱱ ᱮᱥᱮᱫᱚᱜᱼᱟ ᱚᱱᱠᱟᱱ ᱟᱲᱮ ᱦᱚᱸ ᱢᱮᱱᱟᱜ ᱜᱮᱭᱟ ᱦᱮᱸ ᱥᱮ᱾ ᱢᱟᱱᱮ ᱥᱮᱬᱟ ᱥᱮᱬᱟ ᱜᱮᱭᱟ ᱦᱮᱸ ᱥᱮᱬᱟ ᱥᱮᱬᱟ ᱟᱲᱮ ᱜᱮᱭᱟ ᱱᱚᱛᱮ, ᱛᱚᱵᱮ ᱢᱟᱱᱮ ᱩᱥᱩᱞ ᱩᱥᱩᱞ ᱜᱮᱭᱟ ᱥᱮᱬᱟ ᱥᱮᱬᱟ ᱜᱮᱭᱟ ᱚᱥᱟᱨ ᱦᱚᱸ ᱚᱥᱟᱨᱟ ᱥᱮ ᱩᱥᱩᱞ ᱦᱚᱸ ᱩᱥᱩᱞᱟ ᱢᱟᱱᱮ ᱱᱚᱛᱮ ᱫᱚ ᱢᱟᱱᱮ ᱡᱚᱛᱚ ᱞᱮᱠᱟ ᱱᱟᱜ ᱟᱲᱮ ᱵᱤᱱ ᱧᱟᱢᱟ ᱡᱟᱦᱟᱸ ᱥᱮᱫ ᱜᱮᱵᱤᱱ ᱠᱚᱭᱚᱜᱟ ᱫᱤᱲᱦᱟᱹ ᱜᱮᱵᱤᱱ ᱧᱮᱞ ᱧᱟᱢᱟ ᱠᱷᱟᱱ ᱠᱷᱟᱹᱭᱤᱵ ᱵᱤᱱ ᱧᱮᱞ ᱧᱟᱢ ᱱᱟᱸᱟᱜ᱾ ᱜᱚᱴᱟ ᱫᱚ ᱵᱟᱭ ᱥᱚᱢᱟᱱ ᱦᱟᱸᱜ ᱱᱚᱛᱮ ᱫᱚ ᱦᱮᱸ ᱵᱩᱨᱩ ᱫᱤᱥᱚᱢ ᱱᱩᱣᱟᱵᱚ ᱚᱱᱮ ᱵᱚ ᱵᱟᱲᱟᱭ ᱠᱟᱫ ᱛᱮ ᱵᱟᱝ ᱰᱚᱰᱟ ᱰᱷᱤᱯᱟᱹ ᱜᱮᱭᱟ ᱦᱮᱸ ᱥᱮ᱾
ᱦᱮᱸ ᱦᱮᱸ ᱚᱱᱟ ᱢᱚᱛᱚ ᱠᱟᱛ
ᱦᱚᱸᱜ ᱦᱩᱸ ᱮᱱᱠᱷᱟᱡ ᱜᱚᱝᱠᱮ ᱟᱯᱮ ᱥᱮᱫ ᱜᱮ ᱱᱟᱦᱟᱸᱜ ᱪᱮᱫ ᱞᱮᱠᱟ ᱱᱟᱜ?
ᱟᱞᱮ ᱥᱮᱫ ᱦᱚᱸ ᱱᱤᱝᱠᱟᱹ ᱵᱚᱹ ᱵᱤᱨ ᱵᱩᱨᱩ ᱫᱤᱥᱚᱢ ᱛᱚ ᱛᱟᱦᱞᱮ ᱱᱚᱝᱠᱟ ᱢᱚᱴᱟ ᱢᱚᱴᱟ ᱜᱮ ᱟᱲᱮ᱾ ᱠᱚᱫᱚ ᱢᱮᱱᱟᱜᱼᱟ ᱟᱨ ᱱᱚᱝᱠᱟ ᱪᱟᱥ ᱟᱵᱟᱫᱽ ᱫᱤᱱ ᱫᱚ ᱫᱚᱢᱮ ᱡᱷᱩᱲᱯᱟᱛ ᱠᱚ ᱦᱩᱭᱩᱜᱼᱟ ᱛᱟᱦᱞᱮ, ᱟᱲᱮ ᱫᱷᱟᱨᱮ ᱠᱚᱨᱮ ᱡᱩᱫᱤ ᱡᱷᱩᱲ ᱠᱚ ᱵᱟᱢ ᱥᱟᱯᱷᱟᱭᱟ ᱛᱟᱦᱞᱮ ᱪᱟᱥ ᱟᱵᱟᱫᱽ ᱦᱚᱸ ᱴᱷᱤᱠ ᱢᱚᱛᱚ ᱵᱟᱝ ᱦᱩᱭᱩᱜᱼᱟ᱾ ᱟᱨ ᱟᱲᱮ ᱠᱚᱦᱚᱸ ᱞᱟᱠ ᱜᱮ ᱦᱩᱭᱩᱜᱼᱟ ᱵᱟᱠᱷᱟᱱ ᱫᱚ ᱮᱠᱫᱚᱢ ᱫᱚᱢᱮ ᱜᱷᱟᱥ ᱠᱚᱜᱼᱟ ᱥᱮ ᱟᱹᱰᱤ ᱢᱟᱨᱟᱝ ᱛᱮ ᱯᱷᱟᱸᱠ᱾
ᱦᱩᱸ ᱦᱜᱩᱸ ᱠᱟᱹᱴᱤᱡ ᱟᱲᱮ ᱠᱚ ᱨᱟᱯ ᱦᱩᱭ ᱧᱚᱜ ᱞᱮᱱᱠᱷᱟᱡ ᱠᱟᱹᱴᱤᱡ ᱫᱚ ᱦᱚᱸ ᱠᱟᱹᱴᱤᱡ ᱪᱮᱦᱨᱟ ᱫᱷᱟᱨᱟ ᱧᱮᱞᱚᱜᱼᱟ ᱠᱟᱹᱴᱤᱡ ᱦᱩᱲᱩ ᱦᱚᱸ ᱦᱩᱭᱧᱚᱜᱼᱟ ᱛᱟᱵᱚ ᱞᱟᱹᱭ
ᱦᱳᱭ ᱦᱳᱭ ᱦᱳᱭ ᱚᱱᱮ ᱚᱱᱟ ᱠᱚᱜᱤ ᱠᱟᱛᱷᱟ ᱫᱚ ᱟᱨᱠᱤ᱾ ᱛᱟᱦᱞᱮ ᱜᱚᱝᱠᱮ ᱱᱤᱝᱠᱟᱹ ᱠᱟᱹᱢᱤ ᱠᱚᱫᱚ ᱪᱟᱥᱵᱟᱥ ᱜᱮ ᱥᱩᱫᱩ ᱥᱮ ᱱᱚᱝᱠᱟ ᱯᱟᱲᱦᱟᱣ ᱵᱟᱲᱟ ᱦᱚᱸ ᱦᱩᱭᱩᱜ ᱜᱤᱭᱟ? ᱟᱨ ᱡᱟᱦᱟᱱᱟᱜ ᱠᱚ ᱮᱴᱟᱜ ᱠᱟᱹᱢᱤ ᱦᱚᱛᱚ ᱢᱮᱱᱟᱜ ᱛᱟᱵᱚᱱᱟ,
ᱟᱵᱚ ᱞᱟᱹᱭ ᱞᱮᱠᱷᱟ ᱫᱚ ᱥᱟᱱᱛᱟᱲ ᱦᱚᱲ ᱫᱚ ᱤᱱᱟᱹ ᱜᱮ ᱛᱟᱵᱚ ᱦᱮᱸ ᱥᱮ ᱵᱟᱦᱨᱮ ᱨᱮᱦᱚᱵᱚ ᱛᱟᱦᱮᱱᱟ ᱪᱟᱥ ᱠᱟᱹᱢᱤ ᱥᱮᱫ ᱛᱚ ᱚᱲᱟᱜ ᱨᱮᱦᱚᱸᱱᱟᱜ ᱦᱚᱸ ᱧᱮᱞ ᱦᱩᱭᱩᱜ ᱜᱮᱭᱟ ᱟᱫᱚ ᱜᱚᱴᱟ ᱥᱮᱜ ᱜᱮ ᱱᱟᱦᱟᱜ ᱟᱵᱚ, ᱚᱱᱟ ᱦᱚ ᱱᱤᱭᱟᱹ ᱵᱟᱨᱥᱤᱧ ᱥᱮ ᱛᱚ ᱪᱟᱥ ᱠᱟᱹᱢᱤ ᱨᱮ ᱱᱮ ᱱᱮ ᱛᱳᱜ ᱢᱮᱱᱟᱜ ᱵᱚᱱᱟ ᱱᱮ ᱱᱤᱭᱟᱹ ᱵᱚ ᱪᱟᱵᱟ ᱵᱟᱲᱟ ᱞᱮᱠᱷ ᱵᱟᱠᱷᱟᱡ ᱨᱩᱣᱟᱹᱲ ᱤᱛᱟᱹᱮᱟ ᱦᱟᱱᱟ ᱦᱟᱱᱛᱮ ᱚᱱᱟ ᱟᱵᱚ ᱫᱤᱥᱚᱢ ᱥᱮᱴ
ᱟᱪᱪᱷᱟ ᱟᱪᱪᱷᱟ ᱢᱟᱱᱮ ᱯᱟᱲᱦᱟᱣ ᱯᱟᱲᱦᱟᱣ ᱠᱟᱹᱢᱤ ᱠᱚᱫᱚ ᱤᱭᱟᱹ ᱪᱟᱵᱟ ᱦᱳᱭ ᱠᱟᱱᱟ ᱵᱟᱝ ᱥᱮ ᱪᱮᱫ?
ᱪᱟᱵᱟ ᱫᱚ ᱵᱟᱭ ᱪᱟᱵᱟ ᱠᱟᱱᱟ ᱞᱟᱹᱭ ᱞᱮᱠᱷᱟᱜ ᱫᱚ ᱱᱚᱜᱭᱼᱛᱚ ᱠᱚᱱᱴᱤᱱᱤᱭᱩ ᱜᱮ ᱪᱟᱹᱞᱩ ᱟᱠᱟᱱᱟ ᱱᱟᱦᱟᱸᱜ᱾
ᱟᱪᱷᱟᱹ ᱟᱪᱷᱟᱹ ᱟᱪᱷᱟᱹ,
ᱟᱪᱪᱷᱟ ᱱᱤᱭᱟᱹ ᱜᱮᱨ ᱱᱤᱭᱟᱹ ᱵᱟᱨ ᱦᱩ ᱱᱚᱜᱼᱚᱭ ᱪᱟᱥ ᱠᱟᱹᱢᱤ ᱠᱚᱦᱚ ᱱᱚᱜᱼᱚᱭ ᱡᱩᱨᱥᱩᱨ ᱪᱷᱩᱴᱟᱹᱣ ᱦᱩᱭ ᱠᱟᱱ ᱛᱟᱦᱮᱱᱟ ᱚᱱᱮ ᱚᱲᱟᱜ ᱠᱚ ᱦᱮᱡ ᱦᱩᱭ ᱱᱟᱜ ᱦᱮᱸᱥᱮ᱾
ᱟᱻ ᱪᱷᱮ ᱪᱷᱮ ᱪᱷᱮ ᱦᱮᱸ ᱦᱮᱸ ᱦᱮᱸ᱾ ᱟᱨ ᱵᱟᱹᱠᱤ ᱴᱟᱭᱤᱢ ᱫᱚ ᱱᱤᱝᱠᱟᱹ ᱠᱟᱹᱢᱤ ᱚᱠᱛᱚ ᱵᱟᱝ ᱡᱚᱠᱷᱚᱱ ᱵᱟᱝ ᱦᱤᱡᱩᱜᱼᱟ ᱩᱱ ᱥᱚᱢᱚᱭ ᱫᱚ ᱚᱱᱠᱟ ᱯᱟᱲᱦᱟᱣ ᱜᱮ ᱯᱟᱲᱦᱟᱣ ᱵᱟᱲᱟᱜ ᱦᱩᱭᱩᱜᱼᱟ ᱵᱟᱝ?
ᱦᱮᱸ ᱱᱤᱭᱟᱹᱛᱤ ᱱᱤᱭᱟᱹᱛᱮ ᱡᱚᱛᱚᱱᱟᱜ ᱡᱟᱦᱟᱱᱟᱜ ᱜᱮ ᱮᱱᱜᱮᱡ ᱞᱟᱹᱠᱛᱤ ᱠᱟᱱᱟ ᱢᱟᱱᱮ ᱡᱟᱦᱟᱸᱱᱟᱜ ᱨᱮᱜᱮ ᱢᱤᱫᱴᱤᱡ ᱥᱟᱵ ᱫᱚᱦᱚ ᱞᱟᱹᱠ ᱛᱤ ᱠᱟᱱᱟ ᱦᱮᱸᱥᱮ ᱚᱱᱮ ᱜᱚᱴᱟᱥᱮᱱ ᱦᱚᱸ ᱢᱤᱫᱴᱤᱱ ᱧᱮᱞ ᱦᱩᱭᱩᱜ ᱜᱮᱭᱟ ᱛᱚ ᱚᱱᱮ ᱚᱱᱠᱟ ᱜᱮ ᱦᱟᱹᱴᱤᱡ ᱵᱟᱨᱮ ᱨᱮᱦᱚ, ᱛᱟᱭ ᱦᱩᱭᱩᱜᱼᱟ ᱚᱲᱟᱜ ᱨᱮᱦᱚᱸ ᱛᱟᱭ ᱦᱩᱭᱩᱜᱼᱟ ᱚᱲᱟᱜ ᱨᱮᱱᱟᱜ ᱠᱟᱹᱢᱤ ᱧᱮᱞ ᱦᱩᱭᱩᱜ ᱜᱮᱭᱟ ᱵᱟᱨᱦᱨᱮ ᱨᱮᱱᱟᱜ ᱠᱟᱹᱢᱤ ᱦᱚᱸ ᱦᱮᱸ ᱥᱮ᱾
ᱦᱮᱸ ᱦᱮᱸ ᱟᱫᱚ ᱜᱚᱝᱠᱮ ᱪᱮᱞᱮᱠᱟ ᱢᱟᱱᱮ ᱯᱟᱲᱦᱟᱣ ᱠᱚᱫᱚ ᱛᱟᱦᱚᱞᱮ ᱱᱤᱝᱠᱟᱹ ᱵᱟᱝᱞᱟ ᱵᱟᱠᱷᱟᱱ ᱥᱟᱱᱛᱟᱞᱤ ᱥᱮ ᱟᱠᱟᱴᱟᱜ ᱢᱤᱰᱤᱭᱟᱢ ᱛᱮ ᱱᱮᱛᱳᱜ ᱫᱚ ᱯᱟᱲᱦᱟᱜ ᱦᱩᱭᱩᱜ ᱠᱟᱱᱟ?
ᱩᱝ ᱜᱚᱝᱠᱮ ᱟᱯᱮ ᱫᱚ ᱱᱟᱦᱟᱜ ᱟᱜ ᱵᱟᱝᱞᱟ ᱛᱮᱜᱮ ᱦᱟᱜ ᱚᱱᱛᱮ ᱥᱟᱱᱛᱟᱲ ᱛᱮᱜᱮ ᱱᱟᱦᱟᱜ ᱚᱱᱛᱮᱱ ᱨᱮᱢᱟᱠᱚ ᱯᱟᱲᱦᱟᱣ ᱮᱱᱟ ᱟᱞᱮ ᱛᱚ ᱱᱟᱦᱟᱜ ᱱᱚᱛᱮ ᱱᱟᱦᱟᱜ ᱩᱱᱟᱹᱜ ᱱᱟᱜ ᱵᱟᱹᱱᱩᱜᱼᱟ ᱥᱟᱱᱛᱟᱲ ᱢᱤᱰᱤᱭᱟᱢ ᱠᱚ ᱵᱟᱝᱞᱟ ᱠᱚᱫᱚ ᱱᱟᱦᱟᱜ ᱦᱮᱸᱥᱮ᱾
ᱛᱚ ᱱᱚᱛᱮ ᱢᱟ ᱩᱲᱤᱥᱥᱟ ᱫᱤᱥᱚᱢ ᱠᱟᱱᱟ ᱱᱟᱦᱟᱜ ᱞᱟᱹᱭ ᱞᱮᱠᱷᱟᱡ ᱫᱚ ᱦᱟᱸᱜ ᱞᱟᱹᱭ ᱫᱚᱦᱚᱭᱮᱜᱼᱟ ᱱᱟᱦᱟᱜ ᱦᱮᱸ ᱥᱮ᱾ ᱩᱲᱤᱥᱥᱟ ᱫᱤᱥᱚᱢ ᱠᱟᱱᱟ ᱱᱚᱛᱮ ᱢᱟ ᱱᱟᱦᱟᱜ ᱩᱲᱤᱭᱟᱹ ᱛᱮᱜᱮ ᱱᱟᱦᱟᱜ ᱵᱤᱱ ᱵᱟᱲᱟᱭ ᱟᱠᱟᱜ ᱜᱮᱭᱟ ᱱᱟᱦᱟᱜ ᱩᱲᱤᱭᱟᱹ ᱛᱮ ᱟᱨ ᱥᱟᱱᱛᱟᱲ ᱠᱚᱢᱟ ᱱᱟᱦᱟᱜ ᱚᱱ ᱠᱟ ᱱᱟᱦᱟᱜ ᱵᱟᱹᱱᱩᱜᱼᱟᱱᱟ ᱱᱟᱦᱟᱜ ᱱᱚᱛᱮ ᱢᱟ ᱩᱲᱤᱭᱟ ᱢᱤᱰᱟᱢ
ᱦᱮᱸ ᱦᱮᱸ ᱦᱮ ᱟᱪᱷᱟᱹ ᱪᱷᱟᱹ, ᱦᱮᱸ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱡᱮ ᱩᱲᱤᱭᱟ ᱛᱮᱫᱚ ᱯᱟᱲᱦᱟᱜ ᱵᱟᱝ ᱜᱟᱱᱚᱜᱼᱟ ᱠᱤ ᱯᱟᱲᱦᱟᱜ ᱫᱚ ᱜᱟᱱᱚᱜ ᱜᱮᱭᱟ ᱟᱨᱠᱤ᱾
ᱜᱟᱱᱚᱜ ᱜᱮᱭᱟ ᱢᱟᱱᱮ ᱢᱤᱫᱴᱟᱝ ᱥᱤᱠᱠᱷᱤᱛᱚ ᱫᱚᱨᱠᱟᱨ ᱦᱮᱸ ᱥᱮ ᱢᱤᱫ ᱢᱤᱫᱴᱤᱡ ᱜᱤᱫᱽᱨᱟᱹ ᱢᱤᱰᱤᱭᱟᱹ ᱛᱤᱜᱤ ᱥᱤᱨᱠᱷᱤᱛ ᱞᱮᱱᱠᱷᱟᱡ ᱤᱱᱟᱹᱜᱮ ᱢᱟᱨᱟᱝ ᱠᱟᱛᱷᱟ ᱩᱰᱤᱭᱟᱹ ᱛᱮ ᱦᱩᱭ-ᱮ ᱥᱟᱱᱛᱟᱲ ᱛᱮ ᱦᱩᱭᱩ-ᱮ ᱵᱟᱝᱞᱟ ᱦᱩᱭᱮᱱ ᱵᱟᱝ ᱦᱤᱱᱫᱤ ᱛᱮ ᱦᱩᱭᱱᱟ ᱡᱟᱦᱟᱱᱟᱜ ᱛᱮᱜᱮ ᱱᱟᱜ ᱢᱤᱫᱴᱤᱡ ᱟᱡ ᱥᱤᱠᱷᱤᱛᱮᱱ ᱠᱷᱟᱡ ᱢᱤᱫᱴᱤᱡ ᱦᱩᱭᱮᱱᱟ ᱦᱮᱸ ᱥᱮ᱾
ᱦᱮᱸ ᱦᱮᱸ ᱟᱫᱚ ᱜᱚᱝᱠᱮ, ᱮᱻ ᱟᱹᱞᱤᱧ ᱫᱩᱞᱤᱧ ᱟᱸᱡᱚᱢ ᱫᱩᱞᱤᱧ ᱟᱸᱡᱚᱢ ᱠᱟᱫᱟ ᱡᱮ ᱩᱲᱤᱥᱥᱟ ᱫᱤᱥᱚᱢ ᱨᱮᱫᱚ, ᱱᱚᱝᱠᱟ ᱡᱟᱦᱟᱸ ᱡᱟᱛᱨᱟ ᱯᱟᱴᱤ ᱠᱚ ᱟᱨᱠᱤ ᱦᱮᱸ ᱥᱮ ᱵᱟᱝ᱾
ᱦᱮᱸ ᱜᱚᱝᱠᱮ ᱞᱮᱵᱮᱱ᱾
ᱩᱱᱠᱩ ᱯᱟᱭ ᱩᱱᱠᱩ ᱡᱟᱛᱨᱟ ᱯᱟᱴᱤ ᱠᱚ ᱟᱹᱰᱤ ᱜᱟᱱ ᱡᱟᱹᱥᱛᱤ ᱢᱮᱱᱟᱜ ᱠᱚᱣᱟ ᱟᱨᱠᱤ ᱩᱲᱤᱥᱥᱟ ᱫᱤᱥᱚᱢ ᱠᱚᱨᱮᱫ ᱫᱚ᱾ ᱟᱫᱚ ᱛᱤᱱᱟᱹᱜᱴᱟ ᱥᱟᱹᱨᱤ ᱥᱮ ᱵᱟᱝ ᱟᱫᱚ ᱟᱹᱵᱤᱱ ᱪᱮᱫ ᱵᱤᱱ ᱞᱟᱹᱭᱫᱟ ᱟᱨᱠᱤ?
ᱦᱮᱸ ᱜᱚᱝᱠᱮ ᱚᱱᱟ ᱢᱮᱱᱫᱩᱧ ᱞᱟᱹᱭᱮᱫ ᱜᱮᱭᱟ ᱟᱞᱮ ᱫᱤᱥᱚᱢ ᱨᱮᱜᱮ ᱩᱱᱠᱩ ᱢᱟᱠᱚ ᱢᱮᱱᱟᱜ ᱠᱚᱣᱟ᱾ ᱛᱚ ᱟᱞ ᱟᱞᱮ ᱠᱷᱚᱱ ᱫᱚ ᱠᱟᱹᱴᱤᱡ ᱚᱱᱟ ᱢᱟᱱᱮ ᱢᱤᱫᱴᱤᱡ ᱵᱩᱨᱩ ᱛᱮᱜᱮ ᱱᱟᱜ ᱞᱮ ᱦᱟᱱᱛᱮ ᱱᱟᱛᱮᱜᱼᱟ ᱱᱟᱜ ᱟᱠᱚ ᱫᱚ ᱴᱤ ᱞᱟᱛᱟᱨ ᱠᱚ ᱯᱟᱲᱟᱜᱼᱟ ᱟᱨ ᱟᱞᱮ ᱫᱚ ᱜᱟᱹᱴᱤ ᱪᱮᱛᱟᱱ ᱱᱟᱜ ᱞᱮ ᱯᱟᱲᱟᱜᱼᱟ ᱱᱟᱜ, ᱦᱮᱸ ᱥᱮ᱾
ᱟᱪᱪᱷᱟ ᱟᱪᱷᱟ ᱦᱮᱸ ᱦᱮᱸ᱾
ᱦᱮᱸ ᱮᱱᱠᱷᱟᱱ ᱚᱱᱛᱮ ᱨᱮᱜᱮ ᱱᱟᱦᱟᱜ ᱵᱤᱥᱤ ᱱᱟᱦᱟᱜ ᱠᱚ ᱤᱭᱟᱹᱭᱟ, ᱛᱚ ᱟᱨ ᱡᱟᱦᱟᱸ ᱵᱚ ᱟᱵᱚ ᱞᱟᱹᱭᱮᱫᱼᱟ ᱡᱮ ᱵᱟᱝᱟ ᱯᱷᱤᱞᱤᱢ ᱠᱚᱨᱮ ᱵᱚᱱ ᱧᱮᱞᱮᱫ ᱠᱚᱣᱟ ᱮᱞᱵᱟᱢ ᱠᱚᱨᱮ ᱵᱚᱱ ᱧᱮᱞᱮᱫ ᱠᱚᱣᱟ ᱟᱵᱚ ᱥᱟ ᱛᱟᱲ ᱦᱤᱨᱳ ᱦᱤᱨᱳᱭᱤᱱ ᱠᱚ ᱱᱟᱦᱟᱜ ᱩᱱᱠᱩ ᱠᱚᱫᱚ ᱟᱞᱮ ᱱᱚᱣᱟ ᱜᱷᱟᱴᱤ ᱪᱮᱛᱟᱱ ᱨᱮᱱ ᱠᱟᱱ ᱜᱮᱭᱟᱠᱚ ᱱᱟᱦᱟᱜ ᱱᱚᱛᱮ ᱵᱷᱚᱡᱽ ᱫᱤᱥ ᱥᱚᱢ ᱱᱟᱜ ᱵᱤᱱ ᱟᱸᱡᱚᱢ ᱠᱟᱜ ᱜᱮᱭᱟ ᱱᱟᱜ ᱦᱮᱸ, ᱦᱮᱸ ᱦᱮᱸ᱾ ᱦᱮᱸ ᱱᱚᱛᱮ ᱨᱮᱱ ᱠᱟᱱ ᱜᱮᱭᱟ ᱠᱚ ᱱᱟᱜ ᱩᱱᱠᱩ ᱢᱟᱱᱮ ᱟᱞᱵᱚᱢ ᱥᱩᱴ ᱠᱚᱫᱚ ᱱᱟᱦᱟᱜ ᱱᱚᱛᱮ ᱨᱮᱜᱮ ᱱᱟᱜ ᱵᱤᱥᱤ ᱱᱟᱜ ᱠᱚ ᱯᱟ ᱥᱩᱴᱟ ᱱᱟᱜ, ᱦᱮᱸ ᱥᱮ᱾
ᱦᱮᱸ ᱦᱮᱸ ᱦᱮᱸ᱾ ᱛᱟᱞᱦᱮ ᱚᱱᱛᱮ ᱚᱱᱟ ᱫᱚ ᱥᱟᱹᱨᱤ ᱠᱟᱛᱷᱟ ᱠᱟᱱ ᱜᱮᱭᱟ ᱡᱮ ᱩᱲᱤᱥᱥᱟ ᱫᱤᱥᱚᱢ ᱨᱮᱜᱮ ᱱᱚᱝᱠᱟ ᱚᱯᱮᱨᱟ ᱠᱚᱫᱚ ᱠᱟᱹᱴᱤᱡ ᱡᱟᱹᱥᱛᱤ ᱧᱚᱜ ᱢᱮᱱᱟᱜ ᱠᱚᱣᱟ ᱵᱟᱝ?
ᱦᱮᱸ ᱜᱚᱝᱠᱮ ᱱᱚᱛᱮ ᱨᱮᱜᱮ ᱢᱮᱱᱟᱜ ᱠᱚᱣᱟ ᱱᱟᱦᱟᱜ ᱞᱟᱹᱭ ᱞᱮᱠᱷᱟᱡ ᱫᱚ ᱱᱟᱦᱟᱜ᱾
ᱟᱫᱚ ᱜᱚᱝᱠᱮ ᱱᱚᱝᱠᱟ ᱟᱞᱮ ᱥᱮᱫ ᱡᱮᱢᱚᱱ ᱡᱮ ᱡᱩᱫᱤ ᱱᱚᱜ ᱱᱚᱣᱟ ᱥᱳᱨ ᱥᱳᱯᱳᱨ ᱠᱚᱨᱮ ᱡᱩᱫᱤ ᱡᱟᱛᱨᱟ ᱦᱩᱭᱩᱜᱼᱟ ᱛᱟᱦᱞᱮ ᱢᱤᱫᱴᱮᱱ ᱟᱹᱰᱤ ᱢᱟᱨᱟᱝ ᱦᱟᱭᱤᱯ ᱛᱳᱭᱨᱤᱜᱼᱟ ᱡᱮ ᱱᱚᱛᱮ ᱠᱷᱚᱱᱟᱜ ᱦᱚᱲ ᱠᱚ ᱦᱤᱡᱩᱜ ᱠᱟᱱᱟ᱾ ᱛᱟᱦᱞᱮ ᱟᱯᱮ ᱚᱱᱛᱮ ᱥᱮᱫ ᱫᱚ ᱤᱭᱟᱹ ᱱᱚᱛᱮ ᱠᱷᱚᱱᱟᱜ ᱳᱯᱮᱨᱟ ᱠᱚ ᱦᱤᱡᱩᱜ ᱠᱟᱱᱟ ᱟᱨᱠᱤ᱾ ᱟᱫᱚ ᱟᱯᱮ ᱚᱱᱛᱮ ᱫᱚ ᱱᱚᱝᱠᱟ ᱡᱟᱛᱨᱟ ᱠᱚ ᱦᱩᱭ ᱵᱟᱲᱟᱜ ᱜᱮᱭᱟ ᱥᱮ ᱵᱟᱝ ᱦᱩᱭ ᱵᱟᱲᱟᱜ ᱜᱮᱭᱟ ᱥᱮ ᱯᱮ ᱢᱚᱱᱮᱭᱟ ᱡᱮ ᱟᱞᱮ ᱥᱮᱱ ᱱᱚᱛᱮ ᱱᱩᱠᱩ ᱯᱮᱨᱟ ᱠᱟᱱᱟ ᱠᱚ ᱛᱚ ᱛᱟᱦᱞᱮ ᱱᱩᱠᱩ ᱫᱚ ᱱᱚᱛ ᱱᱚᱣᱟ ᱠᱚᱨᱮᱜ ᱫᱚ ᱵᱟᱝ ᱟᱹᱜᱩ ᱠᱚ ᱦᱩᱭᱩᱜᱼᱟ ᱟᱨᱠᱤ᱾ ᱛᱟᱦᱞᱮ ᱪᱮᱫ ᱞᱮᱠᱟ ᱚᱱᱛᱮ ᱡᱟᱛᱨᱟ ᱠᱚ ᱦᱩᱭ ᱵᱟᱲᱟᱜ ᱜᱮᱭᱟ?
ᱦᱚᱸ ᱜᱚᱝᱠᱮ ᱱᱚᱛᱮ ᱦᱚᱸ ᱦᱩᱭᱩᱜ ᱜᱮᱭᱟ ᱡᱟᱦᱟᱸ ᱞᱮᱠᱟ ᱟᱹᱵᱤᱱ ᱵᱤᱱ ᱞᱟᱹᱭ ᱠᱮᱜᱼᱟ ᱠᱤ ᱥᱩᱨ ᱥᱩᱯᱩᱨ ᱫᱚ ᱵᱟᱝ-ᱟ, ᱥᱩᱨ ᱥᱩᱯᱩᱨ ᱫᱚ ᱵᱟᱝ ᱧᱮᱞ ᱥᱟᱱᱟ ᱜᱮᱭᱟ ᱡᱩ ᱛᱚ ᱜᱮ ᱢᱤᱫᱴᱟᱝ ᱠᱟᱹᱦᱱᱤ ᱛᱟᱦᱮᱱᱟ ᱢᱤᱫᱴᱮᱱ ᱚᱠᱟ ᱞᱮᱠᱟ ᱵᱩᱡᱷᱟᱹᱣ ᱥᱩᱡᱟᱹᱣ ᱞᱮᱱᱠᱷᱟᱡ ᱤᱱᱟᱹᱜᱮ ᱱᱟᱯᱟᱭᱚᱜᱼᱟ, ᱦᱮᱸ ᱥᱮ, ᱛᱚ ᱡᱚ ᱛᱚ ᱜᱮ ᱧᱮᱞ ᱥᱟᱱᱟ ᱜᱮᱭᱟ᱾ ᱛᱚ ᱥᱩᱨ ᱥᱩᱯᱩᱨ ᱨᱮᱦᱚᱸ ᱢᱟᱱᱮ ᱥᱩᱨ ᱥᱩᱨ ᱜᱮ ᱦᱩᱭᱩᱜᱼᱟ, ᱟᱹᱛᱩ ᱯᱤᱪᱷᱩ ᱜᱮ ᱱᱚᱛᱮ ᱫᱚ ᱞᱟᱹᱭ ᱞᱮᱠᱷᱟᱡ ᱡᱚᱛᱚ ᱚᱠᱟ ᱯᱨᱳᱜᱨᱟᱢ ᱠᱚᱨᱮ ᱱᱚ ᱛᱮ ᱦᱩᱭᱮᱱ ᱵᱟᱝ ᱥᱟᱠᱨᱟᱛ ᱵᱟᱥᱠᱮ ᱠᱷᱚᱱ ᱱᱚᱛᱮ ᱫᱚ ᱱᱟᱜ ᱞᱟᱜᱟᱛᱟᱨ ᱜᱮ ᱦᱩᱭᱩᱜᱼᱟ ᱱᱟᱜ, ᱦᱮᱸ ᱥᱮ᱾ ᱥᱤᱛᱩᱝ ᱡᱚ ᱵᱟᱝᱟ ᱦᱩᱭᱮᱱ ᱯᱟᱨᱟ ᱡᱚᱢ ᱠᱚ ᱦᱩᱭᱮᱱ ᱵᱟᱝ ᱤᱥᱯᱳᱨᱴ ᱯᱨᱳᱜᱨᱟᱢ ᱠᱚ ᱦᱩᱭᱮᱱ ᱡᱟᱦᱟᱱᱟᱜ ᱜᱮ ᱱᱟᱜ ᱢᱤ ᱴᱤ ᱠᱚ ᱫᱚᱦᱚ ᱠᱟᱜᱼᱟ ᱤᱱᱟᱹ ᱚᱠᱛᱮ ᱜᱮ ᱚᱱᱟ ᱥᱟᱶᱛᱮᱜᱮ ᱱᱟᱦᱟᱜ ᱚᱱᱟ ᱡᱟᱛᱨᱟ ᱠᱚᱫᱚ ᱱᱟᱦᱟᱜ ᱠᱚ ᱫᱚᱦᱚ ᱠᱟᱜᱼᱟ᱾ ᱥᱮᱨᱢᱟ ᱯᱤ ᱥᱤ ᱜᱮ ᱦᱩᱭᱩᱜᱼᱟ ᱱᱚᱛᱮ ᱫᱚ ᱞᱟᱹᱭ ᱞᱮᱠᱷᱟᱡ ᱫᱚ ᱥᱩᱨ ᱥᱩᱨ ᱜᱮ ᱱᱟ ᱜᱷᱩᱥᱦᱤ ᱜᱮ ᱜ
ᱝᱴᱫᱚ ᱢᱟᱱᱮ ᱦᱩᱭᱩᱜ ᱦᱳᱭ ᱫᱚ ᱦᱳᱭᱳᱜ ᱜᱮᱭᱟ ᱚᱱᱠᱟ ᱡᱟᱛᱨᱟ ᱠᱚᱫᱚ ᱵᱟᱝ?
ᱵᱟᱝ ᱦᱩᱭ ᱫᱚ ᱦᱩᱭᱩᱜᱼᱟ ᱠᱷᱟᱡ ᱵᱟᱝ ᱫᱚᱢᱮ ᱜᱮ ᱦᱩᱭᱩᱜᱼᱟ ᱞᱟᱹᱭ ᱞᱮᱠᱷᱟᱡ ᱫᱚ ᱱᱚᱛᱮ ᱢᱟᱱᱮ ᱫᱤᱱ ᱫᱷᱟᱨᱟ ᱜᱮ ᱦᱮ ᱦᱮᱸ ᱞᱟᱜᱟᱛᱟᱨ ᱜᱮ ᱱᱟᱦ ᱱᱤᱛᱚᱜ ᱫᱚ ᱱᱟᱜ ᱞᱟᱹᱭ ᱞᱮᱠᱷᱟᱡ ᱫᱚ ᱠᱷᱟᱞᱤ ᱱᱤᱜ ᱱᱤᱭᱟᱹ ᱪᱟᱥ ᱥᱤᱡᱤᱱ ᱱᱟᱜ ᱤᱱᱜ ᱱᱤᱭᱟᱹ ᱪᱟ ᱪᱟᱥ ᱥᱤᱡᱤᱱ ᱛᱮᱫᱜᱮ ᱱᱟᱜ ᱵᱟᱭ ᱦᱩᱭᱩᱜᱼᱟ ᱱᱟᱜ ᱱᱤᱭᱟᱹ ᱪᱟᱥ ᱥᱤᱡᱤᱱ ᱠᱚᱵᱚ ᱨᱟ ᱨᱟᱠᱟᱵ ᱵᱟᱲᱟ ᱞᱮᱠᱷᱟ ᱟᱨ ᱛᱟᱭᱱᱚᱢ ᱱᱟᱜ ᱚᱱᱛᱮ ᱫᱚ ᱱᱟᱦᱟᱜ ᱮᱛᱚᱦᱚᱵ ᱤᱫᱤᱜᱼᱟ ᱱᱟᱜ ᱛᱟᱭᱱᱚᱢ ᱫᱚ᱾
ᱦᱮᱸ ᱦᱮ ᱟᱫᱚ ᱜᱚᱝᱠᱮ ᱡᱟᱦᱟᱸᱞᱤᱧ ᱧᱮᱞᱮᱫ ᱫᱚ ᱢᱟᱱᱮ ᱞᱟᱦᱟ ᱞᱮᱠᱟ ᱡᱟᱦᱟᱸ ᱡᱟᱛᱨᱟ ᱦᱩᱭᱩᱜ ᱠᱟᱱ ᱛᱟᱦᱮᱸᱫ ᱟᱨᱠᱤ᱾ ᱟᱨ ᱡᱟ ᱞᱚᱠᱰᱟᱣᱩᱱ ᱯᱟᱲᱟᱣ ᱠᱟᱛᱮᱫ ᱟᱨᱠᱤ ᱞᱚᱠᱰᱟᱣᱩᱱ ᱯᱟᱲᱟᱣ ᱠᱟᱛᱮᱫ ᱜᱮ ᱟᱹᱰᱤ ᱟᱹᱰᱤ ᱜᱟᱱ ᱡᱟᱭᱜᱟ ᱨᱮᱜᱮᱞᱤᱧ ᱧᱮᱞ ᱫᱟ ᱢᱟᱱᱮ ᱡᱟᱛᱨᱟ ᱠᱚ ᱢᱟᱱᱮ ᱵᱚᱱᱫᱚ ᱦᱤᱡᱩᱜ ᱠᱟᱱᱟ ᱢᱟᱱᱮ ᱵᱟᱠᱚ ᱠᱚᱨᱟᱣ ᱦᱚᱪᱚᱭᱮᱫᱟ᱾ ᱛᱟᱦᱚᱞᱮ ᱟᱞᱮ ᱥᱮᱫ ᱜᱮ ᱱᱚᱝᱠᱟ ᱦᱩᱭᱩᱜ ᱠᱟᱱᱟ ᱥᱮ ᱟᱯᱮ ᱥᱮᱫ ᱫᱚ ᱱᱚᱝᱠᱟ ᱞᱟᱜᱟᱛᱟᱨ ᱦᱩᱭᱩᱜ ᱠᱟᱱ ᱜᱮᱭᱟ ᱟᱨ ᱥᱮ ᱠᱟᱹᱴᱤᱡ ᱚᱱᱠᱟ ᱠᱨᱮᱡᱽ ᱫᱚ ᱠᱚᱢ ᱟᱠᱟᱱᱟ ᱡᱟᱛᱨᱟ ᱨᱮᱱᱟᱜ?
ᱞᱟᱹᱭ ᱞᱮᱠᱷᱟᱡ ᱜᱚᱝᱠᱮ ᱟᱯᱮ ᱥᱮᱫ ᱜᱮ ᱱᱟᱜ ᱯᱟᱞᱮᱱ ᱱᱟᱦᱟᱜ ᱛᱚᱼᱼ ᱟᱨ ᱯᱳᱭᱞᱳ ᱫᱷᱟᱣ ᱱᱟᱦᱟᱜ ᱞᱤᱧ ᱟᱸᱡᱚᱢᱮᱜ-ᱟ ᱡᱮ ᱵᱟᱝ ᱟᱯᱮ ᱥᱮᱱ ᱠᱟᱹᱴᱤᱡ ᱵᱚᱱᱫᱚ ᱤᱫᱤᱜ ᱠᱟᱱᱟ, ᱛᱚ ᱵᱟᱝ ᱚᱱᱠᱟ ᱫᱚ ᱵᱟᱝᱟ ᱜᱚᱝᱠᱮ᱾ ᱠᱮ ᱟᱞᱮ ᱥᱮᱫ ᱫᱚ ᱱᱟᱦᱟᱸᱜ ᱱᱚᱛᱮ ᱫᱚ ᱱᱟᱦᱟᱜ ᱵᱟᱝᱜᱮ ᱵᱚᱱᱫᱚ ᱠᱟᱛᱷᱟ ᱫᱚ ᱱᱟᱦᱟᱜ ᱵᱟᱝ ᱟᱸᱡᱚᱢ ᱠᱟᱱᱟ ᱱᱟᱦᱟᱜ ᱾ ᱛᱚ ᱢᱟᱲᱟᱝ ᱢᱟᱲᱟᱝ ᱡᱟᱦᱟᱸ ᱞᱮᱠᱟ ᱪᱟᱹᱞᱩ ᱟᱠᱟᱱᱟ ᱚᱱᱠᱟ ᱜᱮ ᱪᱟᱹᱞᱩ ᱟᱹᱜᱩ ᱟᱠᱟᱱᱟ ᱯᱟᱞᱮ ᱟᱜᱟᱢ ᱫᱤᱱ ᱦᱚᱸ ᱚᱱᱠᱟᱜᱮ ᱱᱟᱦᱟᱜ ᱪᱟᱞᱩ ᱤᱫᱤᱜ-ᱟ ᱱᱟᱸᱜ᱾ ᱛᱚ ᱢᱤᱫᱴᱤᱡ ᱠᱟᱹᱦᱱᱤ ᱛᱟᱦᱮᱱᱟ ᱱᱚᱣᱟ ᱨᱮᱱᱟᱜ ᱦᱚᱸ ᱠᱟᱹᱴᱤᱡ ᱥᱤᱠᱠᱷᱤᱛᱚ ᱦᱚᱸ ᱡᱟᱦᱟᱸ ᱵᱚ ᱥᱤᱠᱠᱷᱤᱛᱚᱜ ᱠᱟᱱᱟ ᱱᱟᱜ᱾ ᱚᱱᱟ ᱦᱚᱸ ᱠᱟᱴᱤᱡ ᱢᱟᱨᱟᱝ ᱠᱟᱛᱷᱟ ᱠᱟᱱᱟ᱾
ᱦᱮᱸ ᱦᱮᱸ ᱟᱫᱚ ᱜᱚᱝᱠᱮ ᱱᱤᱭᱟᱹ ᱠᱚᱨᱮ ᱧᱮᱞᱚᱜ ᱠᱟᱱᱟ᱾ ᱟᱪᱪᱷᱟ ᱟᱪᱪᱷᱟ ᱪᱷᱟ ᱟᱫᱚ ᱜᱚᱝᱠᱮ ᱱᱤᱭᱟᱹ ᱠᱚᱨᱮ ᱧᱮᱞᱚᱜ ᱠᱟᱱᱟ ᱢᱟᱱᱮ ᱡᱟᱛᱨᱟ ᱠᱚᱫᱚ ᱟᱫᱚ ᱩᱱᱟᱹᱜ ᱫᱚ ᱵᱟᱠᱚ ᱧᱮᱞ ᱞᱟᱹᱜᱤᱫᱚᱜ ᱠᱟᱱᱟ ᱦᱚᱲ ᱠᱚ᱾ ᱢᱟᱱᱮ ᱥᱟᱨᱟ ᱧᱤᱫᱟᱹ ᱞᱟᱹᱭᱟᱠᱚ ᱵᱮᱸᱜᱮᱱ ᱦᱩᱭᱩᱜᱼᱟ, ᱛᱟᱨᱯᱚᱨᱮ ᱵᱚᱨᱚᱝ ᱚᱨᱜᱮᱥᱴᱟᱨ ᱠᱚ ᱵᱚᱨᱚᱝ ᱠᱚ ᱧᱮᱞ ᱞᱟᱹᱜᱤᱫᱚᱜ ᱠᱟᱱᱟ ᱢᱟᱱᱮ ᱞᱤᱭᱟᱹ ᱠᱚ ᱫᱚᱱ ᱦᱚᱢ ᱫᱚᱱᱟ᱾ ᱛᱟᱦᱚᱞᱮ ᱡᱟᱹᱯᱤᱫ ᱦᱚᱸ ᱵᱟᱝ ᱥᱟᱱᱟᱢᱮᱭᱟ ᱚᱱᱮ ᱚᱱᱠᱟᱱᱟᱜ ᱠᱟᱛᱷᱟ᱾
ᱦᱮᱸ ᱦᱮᱸ ᱦᱮᱸ, ᱵᱟᱝᱟ ᱜᱚᱝᱠᱮ ᱞᱟᱹᱭ ᱞᱮᱠᱷᱟᱡ ᱫᱚ ᱢᱤᱫ ᱧᱤᱫᱟᱹ ᱵᱮᱸᱜᱮᱫ ᱦᱚᱸ ᱠᱚᱥᱴᱚ ᱵᱩᱡᱷᱟᱹᱜ ᱜᱮᱭᱟ ᱛᱚ ᱠᱟᱦᱱᱤ ᱵᱩᱡᱷᱟᱹᱣ ᱞᱮᱱᱠᱷᱟᱡ ᱡᱟᱯᱤᱫ ᱯᱤᱱ ᱦᱚᱸ ᱵᱟᱭ ᱥᱟᱜᱱᱟᱣᱟ ᱞᱟᱹᱭ ᱞᱮᱠᱷᱟᱡ ᱫᱚ᱾ ᱦᱮᱸ ᱥᱮ ᱵᱟᱝ, ᱦᱮᱸ ᱮᱱᱠᱷᱟᱱ ᱚᱱᱟ ᱜᱮᱞᱤᱧ ᱞᱟᱹᱭᱮᱜ-ᱟ ᱡᱮ ᱵᱟᱝᱟ ᱠᱟᱹᱦᱱᱤ ᱠᱚ ᱵᱩᱡᱷᱟᱹᱜ ᱢᱟ ᱦᱮᱸ ᱥᱮ᱾ ᱛᱚ ᱡᱟᱹᱯᱤᱫ ᱫᱚ ᱩᱰᱩᱠᱚᱜ ᱜᱮᱭᱟ ᱛᱚ ᱡᱟᱹᱯᱤᱫ ᱵᱚ ᱥᱟᱢᱵᱽᱲᱟᱣ ᱢᱟ ᱢᱤᱫᱴᱤᱡ ᱠᱟᱦᱱᱤ ᱵᱚ ᱵᱩᱡᱷᱟᱹᱣ ᱢᱟ ᱤᱱᱟᱹᱜᱮ᱾ ᱦᱮᱸ ᱥᱮ ᱡᱟᱛᱨᱟ ᱧᱮᱞ ᱨᱮᱱᱟᱜ ᱯᱷᱟᱭᱫᱟ ᱫᱚ ᱤᱱᱤᱱᱟᱹᱛᱮᱫ ᱜᱮ ᱟᱨ ᱵᱟᱠᱷᱟᱧ ᱡᱟᱛᱨᱟ ᱡᱚᱜ ᱟᱫᱚ ᱟᱢᱫᱚ ᱫᱚᱵᱚ ᱞᱟᱹᱭᱟ ᱡᱮ ᱵᱟᱝ ᱦᱳᱭ ᱢᱮᱞᱳᱰᱤ ᱵᱚᱱ ᱧᱮᱞ ᱟᱹᱜᱩᱭᱟ ᱤᱱᱟᱹ ᱠᱟᱛᱮ ᱚᱨᱠᱮᱥᱴᱟᱨ ᱩᱱᱠᱩ ᱫᱚᱱ ᱵᱟᱲᱟ᱾ ᱠᱟᱛᱮᱱ ᱵᱚ ᱨᱩᱣᱟᱹᱲᱟ ᱚᱱᱠᱟ ᱛᱷᱩᱲᱤᱱᱟ ᱚᱱᱠᱟ ᱫᱚ ᱚᱱᱠᱟ ᱢᱟ ᱵᱟᱭ ᱜᱟᱱᱚᱜ᱾
ᱴᱟᱨ ᱠᱚ ᱦᱩᱭᱩᱜ ᱜᱮᱭᱟ ᱥᱮ ᱵᱟᱝ ᱡᱮᱢᱚᱱ ᱟᱞᱮ ᱥᱮᱫ ᱫᱚ ᱱᱚᱣᱟ ᱚᱱᱟ ᱠᱚᱫᱚ ᱯᱨᱚᱪᱚᱞᱚᱱ ᱫᱚ ᱟᱰᱰᱤ ᱡᱳᱨ ᱜᱮ ᱢᱮᱱᱟᱜᱼᱟ ᱟᱨᱠᱤ᱾ ᱚᱱᱛᱮ ᱫᱚ ᱦᱩᱭᱩᱜ ᱜᱮᱭᱟ ᱥᱮ ᱵᱟᱝ ᱟᱱᱟ?
ᱵᱟᱝ-ᱟ ᱜᱚᱝᱠᱮ ᱱᱚᱛᱮ ᱫᱚ ᱢᱚᱴᱮ ᱵᱟᱭ ᱦᱩᱭᱩᱜᱼᱟ ᱞᱟᱹᱭ ᱞᱮᱠᱷᱟᱡ ᱫᱚ ᱢᱚᱴᱷᱮ ᱜᱮ ᱵᱟᱝ-ᱟ ᱞᱟᱹᱭ ᱞᱮᱠᱷᱟᱡ ᱫᱚ ᱦᱩᱭ ᱦᱩᱭ ᱜᱮ ᱵᱟᱭ ᱦᱩᱭᱩᱜᱼᱟ ᱱᱚᱛᱮ ᱫᱚ, ᱠᱷᱟᱹᱞᱤ ᱱᱚᱛᱮ ᱫᱚ ᱦᱩᱭᱩᱜᱼᱟ ᱦᱮᱸ ᱠᱷᱟᱹᱞᱤ ᱱᱚᱛᱮ ᱫᱚ ᱚᱱᱟ ᱟᱸᱡᱚᱢ ᱵᱟᱲᱟ ᱟᱠᱟᱜ ᱜᱮᱭᱟ ᱵᱤᱱ ᱞᱟᱜᱽᱲᱮ ᱮᱱᱮᱡ ᱱᱮᱛᱟᱨ ᱵᱷᱟᱭᱨᱟᱞ ᱟᱠᱟᱱᱟ, ᱵᱷᱚᱡᱽ ᱫᱤᱥᱚᱢ ᱨᱮᱱᱟᱜ ᱵᱤᱱ ᱟᱸᱡᱚᱢ ᱵᱟᱲᱟ ᱟᱠᱟᱫ ᱜᱮᱭᱟ ᱯᱟᱞᱮᱱ ᱤᱱᱟᱹ ᱠᱚᱜᱮ।
ᱚᱱᱟ ᱫᱚ ᱠᱟᱛᱷᱟ ᱠᱟᱱ ᱜᱮᱭᱟ ᱦᱳᱭ।
ᱦᱮᱸ ᱤᱱᱟᱹ ᱠᱚᱜᱮ ᱵᱮᱥᱤ ᱦᱩᱭᱩᱜᱼᱟ, ᱞᱟᱜᱽᱲᱮ ᱮᱱᱮᱡ ᱦᱮᱯᱨᱟᱣ ᱠᱚᱜᱮ ᱱᱚᱝᱠᱟ ᱠᱚᱫᱚ ᱵᱟᱭ ᱦᱩᱭᱩᱜᱼᱟ ᱚᱨ ᱠᱮᱥᱴᱟᱨ ᱠᱚ
ᱟᱪᱪᱷᱟ ᱟᱪᱪᱷᱟ ᱚ ᱛᱟᱦᱚᱞᱮ ᱟᱻ ᱱᱟᱯᱟᱭ ᱫᱚ ᱱᱟᱯᱟᱭ ᱠᱟᱛᱷᱟᱜ ᱜᱮ ᱛᱟᱞᱦᱮ ᱜᱚᱝᱠᱮ ᱚᱠ ᱛᱚ ᱠᱚᱫᱚ ᱪᱟᱵᱟ ᱦᱮᱡᱱᱟ, ᱛᱚ ᱛᱟᱦᱚᱞᱮ ᱟᱹᱵᱤᱱ ᱢᱤᱫ ᱫᱷᱟᱣ ᱟᱹᱞᱤᱧᱟᱜ ᱨᱮ ᱠᱚᱞ ᱵᱤᱱ ᱥᱮ ᱪᱮᱫ?
ᱜᱚᱢᱠᱮ ᱟᱹᱞᱤᱧᱟᱜ ᱦᱚᱸ ᱪᱟᱵᱟ ᱠᱟᱱᱟ ᱛᱟᱞᱤᱧᱟ, ᱟᱪᱪᱷᱟ ᱴᱷᱤᱠ ᱜᱮᱭᱟ ᱜᱚᱝᱠᱮ ᱢᱟ ᱡᱚᱦᱟᱨ ᱜᱮ ᱱᱟᱦᱟᱸᱜ ᱦᱮᱸ᱾ ᱛᱟᱭᱚᱢ ᱛᱮ ᱨᱚᱯᱚᱲᱚᱜ ᱦᱩᱭᱩᱜ-ᱟ ᱦᱟᱸᱜ, ᱦᱳᱭ᱾